ᱦᱮᱞᱳ ᱾
ᱦᱮᱞᱳ, ᱦᱮᱸ ᱡᱚᱦᱟᱨ ᱜᱮ ᱾ ᱢᱮᱱ ᱵᱤᱱ ᱛᱟᱯᱚᱨᱮ ᱦᱮᱸ ᱱᱟᱯᱟᱭ ᱵᱟᱲ ᱜᱮ ᱱᱤᱛᱚᱜ ᱫᱚ ᱟᱹᱵᱤᱱ ᱜᱮ ᱪᱮᱫ ᱞᱮᱠᱟ ᱢᱮᱱᱟᱜ ᱟᱠᱟᱫ ᱵᱤᱱᱟ ᱟᱫᱚ?
ᱦᱮᱸ ᱱᱟᱯᱟᱭ ᱜᱮ ᱮᱠᱷᱟᱱ ᱫᱚ᱾
ᱜᱚᱝᱠᱮ᱾
ᱱᱤᱭᱟᱹ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱱᱚᱜ-ᱚᱭ ᱫᱟᱹᱭᱤ ᱥᱮᱫ ᱨᱮ ᱫᱩᱲᱩᱵ ᱵᱟᱲᱟ ᱦᱩᱭ ᱠᱟᱱᱟ ᱜᱚᱴᱟ ᱥᱮᱫ ᱨᱮ᱾ ᱛᱟᱨᱟᱥᱤᱧ ᱵᱮᱲᱟ ᱫᱚ ᱟᱫᱚ ᱵᱩᱡᱟᱹᱜ ᱜᱮᱭᱟᱵᱤᱱ ᱟᱵᱚ ᱠᱚᱲᱟ ᱜᱤᱫᱽᱨᱟᱹᱣᱟᱜ ᱠᱟᱹᱢᱤ ᱫᱚ ᱪᱮᱫ ᱠᱟᱱᱟ᱾
ᱧᱮᱧᱟᱢ ᱠᱟᱱ ᱜᱮ ᱫᱩᱲᱩᱵ ᱵᱟᱲᱟᱭ ᱜᱮ ᱡᱟᱜᱮ ᱨᱮᱭᱟᱲ ᱦᱚᱭ ᱡᱚᱢ᱾
ᱦᱳᱭ ᱦᱳᱭ᱾
ᱟᱫᱚ ᱵᱟᱭ ᱫᱟᱜ ᱡᱟᱹᱲᱤ ᱠᱮᱫᱟ ᱯᱮᱥᱮᱱ ᱫᱚ᱾
ᱵᱟᱝᱟ ᱵᱟᱝᱟ ᱫᱟᱜ ᱡᱟᱹᱲᱤ ᱜᱮ ᱵᱟᱹᱱᱩᱜ-ᱟ ᱾ᱟᱹᱞᱤᱧ ᱥᱮᱫ ᱫᱚ ᱦᱚᱜ-ᱚᱭ ᱛᱚ ᱟᱹᱰᱤ ᱫᱤᱱ ᱠᱷᱚᱱᱟᱜ ᱜᱮ ᱠᱳᱱᱳ ᱫᱟᱜ ᱡᱟᱹᱲᱤ ᱠᱚᱫᱚ ᱵᱟᱹᱱᱩᱜ-ᱟ᱾
ᱚᱸ ᱟᱞᱮᱥᱮᱫ ᱫᱚᱭ ᱢᱤᱫ ᱜᱷᱟᱹᱲᱤᱡ ᱞᱟᱦᱟᱜ ᱜᱮ ᱫᱟᱜ ᱡᱟᱹᱲᱤ ᱠᱮᱫ-ᱟᱭ᱾ ᱚᱱᱟ ᱛᱤᱱ ᱛᱤᱱ ᱛᱤᱱ ᱵᱟᱡᱮ ᱥᱮᱫ ᱞᱮᱠᱟᱛᱮ ᱫᱟᱜ ᱠᱮᱫᱟᱭ ᱟᱹᱰᱤ ᱡᱳᱨᱮᱛᱮ᱾
ᱟᱪᱪᱷᱟ᱾
ᱟᱹᱞᱤᱧ ᱥᱮᱫ ᱢᱟ ᱚᱱᱠᱟ ᱫᱟᱜ ᱡᱟᱹᱲᱤ ᱜᱮ ᱵᱟᱹᱱᱩᱜ-ᱟ᱾ᱚᱱᱮ ᱪᱮᱫ ᱞᱤᱧ ᱞᱟᱹᱭᱟ ᱵᱤᱱᱟ ᱡᱟ ᱥᱤ- ᱥᱤᱛᱩᱝ ᱜᱚᱨᱚᱢ ᱨᱮ ᱢᱚᱡᱽ ᱜᱮ ᱵᱟᱝ ᱵᱩᱡᱷᱟᱹᱜ ᱠᱟᱱᱟ᱾
ᱟᱫᱚ ᱱᱤᱛᱚᱜ ᱫᱚ ᱯᱷᱟᱸᱠᱟ ᱠᱮᱫᱟᱭ᱾ ᱟᱫᱚ ᱱᱚᱛᱮ ᱫᱚ ᱫᱩᱲᱩ ᱦᱩᱭ ᱠᱟᱱᱟ ᱵᱟᱨᱦᱮ ᱥᱮᱫ ᱨᱮᱜᱮᱭ ᱟᱫᱚ ᱟᱹᱰᱤ ᱢᱚᱸᱡᱽ ᱮ ᱦᱚᱭᱮᱫᱟ᱾
ᱟᱪᱪᱷᱟ ᱟᱪᱪᱷᱟ ᱟᱪᱪᱷᱟ᱾ ᱦᱮᱸ ᱦᱩᱸᱜ ᱱᱟᱯᱟᱭ ᱜᱮ᱾
ᱫᱟᱜ ᱵᱮᱜᱚᱨ ᱟᱨ ᱪᱮᱫ ᱜᱮ ᱵᱟᱝ ᱠᱟᱹᱢᱤᱭᱟ ᱛᱚ ᱵᱟᱲᱟᱭ ᱜᱮᱭᱟ ᱵᱚᱱ᱾
ᱦᱩᱸ ᱦᱩᱸ᱾ ᱫᱟᱜ ᱵᱮᱜᱚᱨ ᱵᱟᱝ ᱠᱟᱹᱢᱤ ᱛᱮᱢᱟ ᱪᱮᱫ ᱦᱚᱸ ᱵᱟᱝ ᱜᱟᱱᱚᱜ ᱛᱟᱵᱚᱱ ᱜᱮᱭᱟ᱾ ᱟᱹᱞᱤᱧ ᱥᱮᱫ ᱢᱟ ᱱᱚᱝᱠᱟ ᱫᱟᱜ ᱵᱟᱭ ᱫᱟᱜ ᱦᱮᱸ᱾
ᱚᱲᱟᱜ ᱠᱟᱹᱢᱤ ᱦᱚᱸ ᱵᱟᱝ ᱜᱟᱱᱚᱜ-ᱟ ᱥᱮ, ᱵᱟᱨᱮ ᱨᱮ ᱠᱟᱹᱢᱤ ᱦᱚᱸ᱾ ᱫᱟᱠᱟ ᱫᱟᱠᱟ ᱩᱛᱩᱭᱟ ᱵᱚᱱ ᱚᱱᱟ ᱞᱟᱹᱜᱤᱫ ᱦᱚᱸ ᱫᱟᱜ ᱫᱚᱨᱠᱟᱨ ᱟᱵᱚᱱᱟ᱾
ᱦᱮᱸ ᱦᱮᱸ᱾
ᱥᱮ ᱵᱟᱝ ᱫᱚᱨᱠᱟᱨ ᱨᱮᱱᱟᱜ-
ᱦᱩᱸ ᱦᱩᱸ ᱥᱟᱱᱟᱢᱟᱜ ᱜᱮ ᱠᱟᱹᱢᱤ ᱨᱮᱜᱮ ᱫᱟᱜ ᱫᱚᱨᱠᱟᱨ ᱟᱵᱚᱱ ᱜᱮ᱾
ᱦᱮᱸ ᱦᱮᱸ ᱛᱚ ᱢᱤᱫᱴᱮᱡ ᱠᱟᱹᱴᱤᱡ ᱪᱩᱞᱩᱝ ᱡᱟᱦᱟᱱᱟᱜ ᱵᱚᱱ ᱩᱛᱩ ᱫᱟᱠᱟᱭ ᱨᱮᱦᱚᱸ᱾ ᱤᱱᱟᱹ ᱨᱮᱜᱮ ᱫᱟᱜ ᱪᱷᱟᱲᱟ ᱵᱟᱵᱚᱱ ᱠᱟᱹᱢᱤ ᱫᱟᱲᱮᱭᱟᱜ ᱪᱮᱫ ᱜᱮ᱾ ᱫᱟᱜ ᱵᱮᱜᱚᱨ ᱫᱚ ᱤᱭᱟᱹ ᱜᱮ᱾
ᱫᱟᱜ ᱫᱚ ᱱᱤᱜᱷᱟᱹᱛ ᱜᱮ ᱫᱚᱨᱠᱟᱨ ᱜᱮᱛᱟ ᱵᱚᱱᱟ ᱫᱟᱜ ᱫᱚ᱾
ᱦᱮᱸ ᱱᱚᱛᱮ ᱢᱚᱱᱢᱟ ᱡᱤᱣᱤ ᱦᱚᱸ ᱚᱱᱠᱟᱜᱮ ᱡᱮ ᱫᱟᱜ ᱵᱮᱜᱚᱨ ᱜᱮ ᱵᱟᱝ ᱛᱟᱦᱮᱱᱟ᱾
ᱵᱟᱝ ᱛᱟᱦᱮᱱᱟ᱾
ᱦᱮᱸ ᱥᱮ ᱫᱟᱜ ᱡᱚᱛᱚᱣᱟᱜ ᱱᱤᱭᱮ ᱜᱮ᱾ ᱱᱤᱭᱟᱹ ᱜᱮᱞ ᱜᱷᱟᱹᱞ ᱢᱮᱱᱟᱜ ᱠᱟᱜ ᱵᱟᱱᱟ ᱫᱟᱜ ᱱᱤᱭᱮ ᱜᱮ᱾
ᱦᱮᱸ ᱦᱮᱸ ᱦᱮᱸ ᱫᱟᱜ ᱵᱟᱠᱷᱟᱱ ᱫᱚ ᱡᱟᱦᱟᱸ ᱡᱤᱱᱤᱥ ᱠᱚᱜᱮ- ᱦᱚᱸ ᱦᱚᱸ ᱫᱟᱜ ᱵᱟᱝᱠᱷᱟᱱ ᱫᱚ ᱡᱮ ᱫᱟ- ᱨᱮ ᱱᱟᱹᱲᱤ ᱦᱚᱸ ᱵᱟᱝ, ᱵᱟᱝᱟ ᱚᱠᱟᱥᱮᱫ ᱦᱚᱸ ᱵᱟᱝ ᱦᱚᱭ ᱮ-ᱟᱭ᱾
ᱦᱮᱸ ᱚᱱᱟᱜᱮ ᱚᱱᱟᱜᱮ ᱦᱚᱭ ᱥᱟᱰᱮ ᱠᱟᱱᱟ ᱛᱚ᱾
ᱟᱪᱪᱷᱟ ᱟᱪᱪᱷᱟ ᱰᱟᱹᱦᱤ ᱥᱮᱫ ᱨᱮᱜᱮ ᱫᱩᱲᱩᱵ ᱵᱟᱲᱟ ᱦᱩᱭ ᱠᱟᱱᱟ ᱦᱚᱭ ᱫᱟᱭ ᱛᱚ᱾
ᱦᱮᱸ ᱟᱫᱚ ᱫᱟᱨᱮ ᱱᱟᱹᱲᱤ ᱠᱚ ᱫᱟᱜ ᱱᱤᱭᱮ ᱜᱮ ᱛᱟᱦᱮᱱᱟ ᱛᱚ᱾ ᱦᱳ ᱠᱟᱹᱴᱤᱡ ᱦᱚᱭ ᱫᱟᱱᱟᱝ ᱠᱟᱜ ᱵᱮᱱ,
ᱦᱩᱸ ᱦᱚᱭ ᱫᱚᱞᱤᱧ ᱫᱟᱱᱟᱝ ᱫᱟ ᱪᱮᱥᱴᱟᱭ ᱫᱟᱞᱤᱧ᱾
ᱦᱳᱭ᱾
ᱟᱪᱪᱷᱟ᱾ ᱛᱟᱨ ᱯᱚᱨᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱛᱮ ᱛᱚᱵᱮ᱾
ᱱᱤᱛᱚᱜ ᱫᱚ ᱪᱮᱫ ᱦᱚᱸ ᱵᱟᱝ ᱱᱤᱛᱚᱜ ᱠᱚᱨᱮ ᱫᱚ‌ ᱫᱩᱲᱩᱵ ᱵᱟᱲᱟ ᱜᱮ ᱦᱩᱭ ᱠᱟᱱᱟ᱾
ᱟᱪᱪᱷᱟ᱾
ᱱᱤᱛᱚᱜ ᱥᱚᱢᱚᱭ ᱫᱚ ᱪᱮᱫ ᱮᱢ ᱠᱟᱹᱢᱤᱭᱟ ᱱᱤᱛᱚᱜ ᱠᱟᱹᱢᱤ ᱠᱚᱫᱚ ᱢᱚᱱᱮ ᱠᱟᱹᱢᱤ ᱛᱟᱦᱮᱱ ᱛᱩᱞᱟᱹᱠ ᱠᱟᱹᱢᱤ ᱢᱚᱱᱮ ᱨᱮ ᱵᱟᱝ ᱞᱟᱜᱟᱜᱼᱟ ᱱᱤᱛᱚᱜ ᱫᱚ ᱦᱟᱸᱜ᱾
ᱦᱮᱸ ᱦᱮᱸ ᱱᱤᱛᱚᱜ ᱢᱟ ᱱᱤᱛᱚᱜ ᱫᱚ ᱢᱤᱫᱴᱟᱝ ᱯᱷᱨᱤ ᱴᱤᱭᱟᱢ ᱠᱟᱱᱟ ᱱᱤᱛᱚᱜ ᱫᱚ᱾
ᱯᱷᱨᱤ ᱴᱟᱭᱤᱢ ᱠᱟᱱᱟ ᱦᱮᱸ᱾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
ᱟᱫᱚ ᱦᱮᱸ ᱜᱚᱲᱚ ᱵᱟᱲᱟ ᱠᱚ ᱦᱩᱭᱩᱜ ᱜᱮ ᱚᱲᱟᱜ ᱠᱚᱨᱮᱱ ᱫᱟᱠᱟ ᱩᱛᱩ ᱜᱚᱜᱚ ᱛᱟᱠᱚ ᱦᱚᱸ᱾
ᱟᱪᱪᱷᱟ᱾
ᱥᱚᱢᱚᱭ ᱥᱚᱢᱚᱭ ᱨᱮᱫᱚ ᱠᱮ ᱨᱩᱣᱟᱹ ᱦᱟᱹᱥᱩ᱾ ᱨᱩᱣᱟᱹ ᱦᱩᱭᱩᱜ ᱠᱟᱱᱟ ᱛᱚ ᱚᱱᱟ ᱤᱭᱟᱹᱛᱮ ᱠᱟᱹᱴᱤᱡ᱾ ᱡᱟᱛᱮ ᱠᱟᱹᱢᱤ ᱜᱚᱲᱚ ᱠᱚᱫᱚ ᱫᱚᱨᱠᱟᱨ ᱠᱟᱱᱟ ᱥᱮ ᱵᱤᱱᱟᱹ ᱩᱥᱩᱞᱚ ᱦᱚᱸ ᱡᱷᱚᱛᱚ ᱥᱚᱢᱚᱭ ᱜᱤ᱾ ᱥᱳᱢᱚᱭ ᱢᱚᱱᱮ ᱠᱚ ᱡᱩᱫᱤ ᱢᱚᱡᱽ ᱛᱟᱦᱮᱱᱟ ᱛᱚᱠᱷᱚᱱᱚ᱾ ᱚᱲᱟᱜ ᱠᱚᱨᱮ ᱡᱟᱦᱟᱱᱟᱜ ᱠᱟᱹᱢᱤ ᱠᱚᱜᱮ ᱜᱚᱲᱚ ᱵᱟᱲᱟ ᱠᱚ ᱦᱩᱭᱩᱜᱼᱟ᱾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
ᱫᱟᱠᱟ ᱩᱛᱩ ᱨᱮᱭᱟᱜ ᱡᱚᱛᱚ ᱞᱮᱠᱟᱱᱟᱜ ᱫᱟᱜ ᱟᱹᱜᱩ ᱛᱷᱮᱠᱮ ᱾
ᱵᱚᱞ ᱠᱷᱮᱞᱳᱰ ᱠᱚ ᱛᱟᱨᱟᱥᱤᱧ ᱵᱮᱲᱟ ᱵᱟᱯᱮ ᱵᱚᱞ ᱯᱮ ᱵᱟᱯᱮ ᱠᱷᱮᱞᱳᱴᱟ? ᱾
ᱮᱜ ᱱᱮᱛᱟᱨ ᱫᱚ ᱵᱟᱞᱮ ᱠᱷᱮᱞᱳᱰ ᱫᱟ ᱵᱟᱹᱜᱤ ᱵᱟᱹᱜᱤ ᱪᱟᱵᱟ ᱠᱮᱫᱟ᱾ ᱟᱞᱮ ᱠᱚᱞᱮ ᱵᱟᱹᱜᱤ ᱠᱮᱫ ᱠᱷᱟ ᱱᱮᱛᱟᱨ ᱠᱚᱢᱟ ᱡᱟᱦᱟᱸᱭ ᱠᱚ ᱜᱤᱫᱽᱨᱟᱹ ᱩᱱᱠᱩ ᱢᱟ ᱵᱟᱠᱚ ᱠᱷᱮᱞ ᱞᱟᱹᱜᱤᱫᱚᱜ ᱠᱟᱱ᱾ ᱢᱳᱵᱟᱭᱤᱞ ᱨᱮᱠᱚ ᱢᱟᱛᱟᱣ ᱠᱚᱜ ᱠᱟᱱᱟ ᱥᱟᱨᱟ ᱫᱤᱱ ᱜᱮᱢ ᱠᱚ ᱜᱟᱛᱮᱜ ᱠᱟᱱᱟ᱾ ᱜᱮᱢ ᱱᱤᱭᱮ‌ ᱜᱮ ᱢᱳᱵᱟᱭᱤᱞᱮ ᱵᱟᱹᱲᱤᱡ ᱪᱟᱵᱟ ᱠᱮᱫ ᱠᱚᱣᱟ ᱦᱩᱸ᱾ ᱢᱟᱱᱮ ᱩᱱᱠᱩ ᱠᱚᱴᱷᱮᱱ ᱫᱚ ᱢᱟᱱᱮ ᱵᱟᱝ ᱴᱷᱤᱠᱟᱭ᱾ ᱦᱮᱸ ᱮᱢᱱᱤ ᱠᱚ ᱴᱷᱮᱱ ᱫᱚ ᱴᱷᱤᱠ ᱜᱮᱭᱟ ᱟᱨᱠᱤ ᱡᱚᱛᱷᱮᱥᱴᱚ ᱡᱟᱦᱟᱸᱭ ᱵᱚᱭᱚᱥ ᱯᱨᱟᱯᱛᱚ ᱵᱚᱭᱚᱥ ᱠᱚ ᱦᱚᱲ ᱴᱷᱮᱱ ᱫᱚ᱾ ᱴᱷᱤᱠ ᱜᱮ ᱛᱟᱵᱚᱱᱟ ᱥᱮᱬᱟ ᱦᱚᱲ ᱴᱷᱮᱱ ᱫᱚ ᱢᱳᱵᱟᱭᱤᱞ᱾ ᱫᱚᱦᱚ ᱢᱮᱱᱠᱷᱟᱱ ᱩᱱᱠᱩ ᱠᱟᱹᱴᱤᱡ ᱩᱢᱮᱨ ᱨᱮᱱ ᱢᱟᱹᱭ ᱵᱟᱹᱵᱩ ᱛᱟᱠᱚ ᱡᱚᱛᱚ ᱜᱮ᱾ ᱥᱟᱨᱟ ᱫᱤᱱ ᱢᱳᱵᱟᱭᱤᱞ ᱨᱮᱠᱚ ᱵᱷᱮᱛ ᱨᱮᱠᱚ ᱞᱟᱜᱟᱣ ᱟᱠᱚ ᱛᱟᱦᱮᱱ ᱠᱟᱱᱟ ᱜᱮᱢ ᱠᱚ ᱜᱟᱛᱮᱜ ᱠᱟᱱᱟ᱾
ᱛᱟᱨ ᱢᱟᱱᱮ ᱢᱳᱵᱟᱭᱤᱞ ᱠᱷᱟᱹᱛᱤᱨ ᱜᱮ ᱡᱷᱚᱛᱚ ᱥᱟᱱᱟᱢ ᱡᱤᱱᱤᱥ ᱵᱚᱱ ᱦᱤᱲᱤᱧ ᱪᱟᱵᱟᱭᱮᱫᱼᱟ᱾
ᱦᱩᱸ ᱩᱱᱠᱩ ᱴᱷᱮᱱ ᱠᱷᱚᱱ ᱫᱚᱢ ᱛᱟᱵᱚᱱᱟ ᱦᱮᱸ᱾ ᱩᱱᱠᱩ ᱦᱚᱸ ᱚᱞ ᱯᱟᱲᱦᱟᱣ ᱥᱮᱫ ᱫᱚᱠᱚ ᱛᱟᱭᱚᱢᱚᱜ ᱠᱟᱱᱟ᱾
ᱪᱮᱫ ᱵᱤᱱ ᱞᱟᱹᱭᱮᱫ ᱛᱟᱦᱮᱸᱫ ᱞᱟᱹᱭ ᱵᱤᱱ᱾
ᱚᱠᱷᱚᱨ ᱟᱨᱠᱤ ᱯᱟᱹᱴᱷᱩᱣᱟᱹ ᱠᱚᱦᱚᱸ ᱠᱚ ᱡᱚᱛᱚ ᱠᱚ ᱦᱤᱲᱤᱧ ᱪᱟᱵᱟᱭᱮᱫᱟ ᱚᱞ ᱯᱟᱲᱦᱟᱣ ᱫᱚ᱾
ᱦᱳᱭ ᱦᱳᱭ ᱦᱳᱭ ᱦᱳᱭ᱾ ᱡᱮ ᱡᱟᱦᱟᱱᱟᱜ ᱠᱟᱹᱢᱤ ᱥᱟᱵ ᱦᱩᱭᱩᱜᱼᱟ ᱥᱮ ᱡᱟᱦᱟᱱᱟᱜ ᱠᱚ ᱱᱮᱛᱟᱨ ᱢᱟ ᱡᱟᱦᱟᱱᱟᱜ ᱦᱚᱸ᱾ ᱢᱮᱛᱟ ᱠᱚᱣᱟ ᱟᱹᱵᱤᱱ ᱠᱟᱛᱷᱟ ᱵᱟᱠᱚ ᱟᱸᱡᱚᱢᱟ ᱦᱮᱥᱮ ᱟᱹᱵᱤᱱ ᱪᱮᱛᱟᱱ ᱨᱮᱜᱮ ᱠᱟᱛᱷᱟ ᱠᱚ ᱞᱟᱹᱭᱟ ᱱᱮᱛᱟᱨ ᱡᱟᱦᱟᱸ ᱯᱟᱹᱴᱷᱩᱣᱟᱹ ᱠᱚ ᱢᱮᱱᱟᱜ ᱠᱚᱣᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱢᱟᱱᱟᱣ ᱵᱟᱛᱟᱣ ᱜᱮ ᱵᱟᱹᱱᱩᱜᱼᱟ ᱱᱮᱛᱟᱨ ᱫᱚ ᱡᱟᱦᱟᱱ ᱡᱤᱱᱤᱥ ᱨᱮᱜᱮ᱾
ᱦᱮᱸ᱾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
ᱚᱱᱟᱛᱮ ᱟᱨ ᱪᱮᱫ ᱢᱮᱛᱟ ᱠᱚᱣᱟ ᱟᱨ ᱥᱮ ᱱᱤᱡᱮᱨᱟᱜ ᱦᱚᱸ ᱵᱟᱠᱚ ᱩᱭᱦᱟᱹᱨ ᱡᱮ ᱱᱤᱛᱚᱜ ᱫᱚ ᱟᱪᱷᱮ ᱢᱤᱫ‌ ᱜᱷᱟᱹᱲᱤ ᱠᱟᱹᱴᱤᱡ ᱤᱧ᱾ ᱠᱷᱮᱞ ᱞᱮᱱ ᱠᱷᱟᱱ ᱫᱚ ᱢᱚᱡᱽ ᱤᱧᱟᱹᱜ ᱦᱚᱲᱢᱚ ᱠᱚ ᱢᱚᱡᱽ ᱛᱟᱦᱮᱱᱟ ᱥᱮ ᱢᱚᱱᱮ ᱠᱚᱦᱚᱸ ᱢᱚᱡᱽ ᱛᱟᱦᱮᱱᱟ᱾ ᱠᱷᱮᱞ ᱫᱚ ᱮᱢᱚᱱ ᱡᱤᱱᱤᱥ ᱠᱟᱱᱟ ᱦᱚᱲᱢᱚ ᱥᱟᱶᱛᱮ ᱟᱢᱟᱜ ᱡᱟᱦᱟᱸ ᱢᱚᱱᱮ᱾ ᱛᱟᱦᱮᱱᱟ ᱟᱨᱠᱤ ᱡᱚᱛᱚ ᱚᱱᱟ ᱢᱚᱱ ᱜᱮ ᱯᱷᱨᱤ ᱪᱟᱵᱟᱭ ᱛᱟ ᱟᱨᱠᱤ ᱯᱷᱨᱤ᱾ ᱡᱟᱦᱟᱸ ᱫᱚ ᱟᱨᱠᱤ ᱡᱮᱢᱚᱱ ᱠᱟᱹᱴᱤᱡ ᱨᱮ ᱡᱮᱢᱚᱱ ᱟᱹᱣᱨᱤ ᱟᱨᱠᱤ ᱵᱩᱫᱽᱫᱷᱤ ᱦᱟᱹᱵᱤᱡ ᱛᱮ᱾ ᱟᱹᱠᱤᱞᱚᱜ ᱜᱮᱭᱟᱱ ᱦᱟᱹᱵᱤᱡ ᱛᱤᱱ ᱜᱷᱟᱹᱲᱤᱡ ᱫᱚᱢ ᱪᱮᱫ ᱜᱮ ᱚᱱᱮ ᱠᱳᱱᱳ ᱪᱟᱯ ᱵᱟᱝ ᱛᱟᱦᱮᱱᱟ ᱵᱚᱦᱚᱜ ᱨᱮ᱾ ᱚᱱᱮ ᱚᱱᱠᱟᱜᱮ ᱡᱩᱫᱤ ᱠᱷᱮᱞ ᱯᱚᱨ ᱟᱢ ᱚᱱᱮ ᱚᱱᱠᱟ ᱢᱤᱫ ᱜᱷᱟᱹᱲᱤᱡ ᱤᱭᱟᱹᱢ ᱟᱹᱭᱠᱟᱹᱣᱟ ᱡᱮ ᱤᱧᱟᱹᱜ ᱢᱚᱱᱮ ᱨᱮᱫᱚ ᱟᱨᱠᱤ ᱪᱮᱫ ᱴᱮᱱᱥᱮᱱ ᱥᱮ ᱪᱤᱱᱛᱟᱹ ᱵᱷᱟᱵᱽᱱᱟ ᱪᱮᱫ ᱜᱮ ᱵᱟᱱᱩᱜ ᱛᱤᱧᱟᱹ ᱩᱭᱦᱟᱹᱨ ᱫᱩᱠ ᱠᱚᱥᱴᱚ ᱪᱮᱫ ᱜᱮ ᱵᱟᱹᱱᱩᱜᱼᱟ᱾ ᱚᱱᱮ ᱦᱮᱭᱥᱟ ᱛᱚ ᱦᱚᱲᱢᱚ ᱢᱚᱡᱽ ᱛᱟᱦᱮᱱ ᱜᱮ
ᱦᱮᱸ ᱟᱫᱚ ᱱᱤᱛᱚᱜ ᱫᱚᱢᱟ ᱚᱱᱟ ᱢᱳᱵᱟᱭᱤᱞ ᱜᱟᱛᱮ ᱠᱟᱱ ᱫᱚ ᱠᱚ ᱜᱤᱫᱽᱨᱟᱹ ᱠᱚ
ᱛᱮ ᱫᱚ ᱚᱱᱮ ᱱᱮᱨ ᱜᱮ ᱛᱟᱦᱮᱱ ᱠᱟᱱᱟ᱾
ᱚᱸᱻ
ᱡᱩᱫᱤ ᱡᱟᱦᱟᱸᱭ ᱡᱩᱫᱤ ᱢᱚᱱᱮᱛᱮᱭ ᱜᱟᱛᱮᱜᱼᱟ ᱟᱨᱠᱤ ᱠᱷᱮᱞᱟᱭ ᱛᱟᱦᱚᱞᱮ ᱩᱱᱤ ᱫᱚ ᱟᱨᱠᱤ ᱚᱱᱠᱟᱭ ᱟᱹᱭᱠᱟᱹᱣᱟ ᱛᱤᱥᱚ
ᱦᱳᱭ
ᱚᱱᱟᱛᱮ ᱠᱷᱮᱞ ᱫᱚ ᱟᱹᱰᱤ ᱜᱮ ᱫᱚᱨᱠᱟᱨ ᱠᱟᱱᱟ᱾
ᱦᱩᱸ ᱦᱩᱸ
ᱟᱵᱮᱱ ᱥᱮᱱ ᱫᱚ ᱪᱮᱬᱮ ᱦᱚᱸ ᱟᱰᱤ ᱟᱰᱤ ᱡᱟᱫᱟ ᱢᱮᱱᱟᱜ ᱠᱚᱣᱟ ᱥᱮ?
ᱪᱤᱞᱤ?
ᱪᱮᱬᱮᱸ ᱠᱚ ᱟᱹᱰᱤ ᱡᱟᱹᱥᱛᱤ ᱢᱮᱱᱟᱜ ᱠᱚᱣᱟ ᱥᱮ?
ᱦᱩᱸ ᱪᱮᱬᱮ ᱠᱚᱫᱚ ᱡᱟᱹᱥᱛᱤ ᱜᱮ ᱢᱮᱱᱟᱜ ᱠᱚᱣᱟ᱾
ᱦᱮᱸ ᱟᱹᱰᱤ ᱜᱟᱱ ᱠᱚ ᱨᱟᱜᱼᱮᱜ ᱠᱟᱱᱟ ᱪᱮᱼᱼ
ᱦᱸ ᱟᱫᱚ ᱦᱤᱛᱚᱜ ᱫᱚᱼᱼ ᱛᱟᱨᱥᱤᱧᱚᱜ ᱠᱟᱱᱟ ᱛᱚ ᱵᱩᱡᱷᱟᱹᱜ ᱜᱮᱭᱟᱵᱤᱱ ᱱᱤᱛᱚᱜ ᱫᱚ ᱪᱮᱬᱮ ᱪᱤᱯᱲᱤᱭᱟᱜᱼᱼ ᱜᱮ ᱱᱤᱛᱚ ᱫᱚ ᱟᱠᱚᱣᱟᱜ ᱚᱲᱟᱜ ᱛᱮᱠᱚ ᱨᱩᱣᱟᱹᱲ ᱠᱟᱱᱟ ᱛᱚ,
ᱦᱮᱸ ᱩᱱᱠᱩ ᱦᱚᱸ ᱟᱠᱚ ᱠᱚ ᱨᱚᱲᱟᱠᱚ ᱞᱟᱸᱫᱟᱭᱟᱠᱚ ᱱᱤᱛᱚᱜ ᱫᱚ ᱜᱚᱞᱯᱷᱚᱭᱟᱠᱚ
ᱦᱩᱸ ᱦᱩᱸ ᱦᱩᱸ
ᱚᱠᱚᱭ ᱚᱠᱟ ᱥᱮᱫ ᱪᱟᱞᱟᱣ ᱞᱮᱱᱟ ᱵᱟᱭ ᱪᱟᱞᱟᱣ ᱞᱮᱱᱟ ᱚᱱᱟᱠᱚ᱾
ᱦᱳᱭ ᱱᱤᱛᱚᱜ ᱫᱚ ᱟᱫᱚ ᱡᱮᱛᱮ ᱧᱟᱯᱟᱢ ᱠᱟᱱᱟ ᱠᱚ ᱨᱚᱯᱚᱲᱚᱜ ᱠᱟᱱᱟ ᱠᱚ ᱦᱱ ᱟᱠᱚ ᱚᱲᱟᱜ ᱛᱮᱠᱚ ᱨᱩᱣᱟᱹᱲ ᱠᱟᱱᱟ ᱟᱫᱚᱼᱼ
ᱦᱮᱸᱻ
ᱟᱰᱤ ᱡᱳᱨ ᱠᱚ ᱞᱟᱜᱟᱣ ᱠᱟᱱᱟ ᱜᱚᱞᱯᱚᱭ ᱫᱟᱠᱚ ᱛᱚ ᱥᱟᱰᱮ ᱠᱟᱱᱟ ᱚᱱᱟᱜᱮ ᱟᱨ ᱛᱟᱦᱞᱮ?
ᱟᱪᱪᱷᱟ ᱱᱮᱛᱟᱨ ᱡᱟᱦᱟᱸ ᱡᱩᱣᱟᱹᱱ ᱠᱚ ᱵᱟᱼᱼ ᱚᱱᱛᱮ ᱟᱹᱵᱤᱱ ᱠᱟᱹᱴᱤᱡ ᱟᱹᱵᱤᱱ ᱴᱷᱮᱱ ᱠᱷᱚᱱᱟᱜ ᱠᱟᱹᱴᱤᱡ ᱵᱟᱰᱟᱭ ᱢᱟᱱᱮ ᱟᱸᱡᱚᱢ ᱵᱩᱡᱷᱟᱹᱣᱮᱫ ᱞᱤᱧᱟ ᱡᱮ ᱱᱚᱜᱼᱚᱭ ᱱᱮᱛᱟᱨ ᱡᱩᱣᱟᱹᱱ ᱠᱚ ᱢᱟᱱᱮ ᱟᱵᱚᱨᱮᱱ ᱦᱤᱛᱚᱜ ᱠᱚ ᱧᱮᱞᱚᱜ ᱠᱟᱱᱟ ᱡᱟᱦᱟᱸ ᱠᱟᱹᱴᱤᱡ ᱠᱟᱹᱴᱤᱡ ᱢᱟᱹᱭ ᱵᱟᱵᱩ ᱛᱟᱠᱚ ᱦᱚᱸᱜᱼᱚᱭ ᱡᱮᱢᱚᱱ ᱵᱟᱨᱚ ᱵᱚᱪᱷᱚᱨ ᱛᱮᱨᱚ ᱵᱚᱪᱷᱚᱨ ᱢᱟᱱᱮ ᱚᱱᱠᱟ ᱵᱚᱭᱮᱥ ᱨᱮᱼᱼ ᱥᱮ ᱚᱱᱠᱟᱱ ᱩᱢᱮᱨ ᱨᱮᱠᱚ ᱵᱟᱦᱩ ᱡᱟᱶᱟᱭᱚᱜ ᱠᱟᱱᱟ ᱩᱱᱠᱩᱣᱟᱜ ᱵᱟᱠᱷᱨᱟ ᱛᱮ ᱟᱵᱤᱱ ᱪᱮᱫ ᱵᱤᱱ ᱢᱮᱱᱟ ᱠᱟᱹᱴᱤᱡ ᱜᱚᱢᱠᱮ ᱟᱹᱵᱤᱱ ᱴᱷᱮᱱ ᱠᱷᱚᱱᱟᱜ ᱵᱟᱰᱟᱭ ᱥᱟᱱᱟᱭᱮᱫ ᱞᱤᱧᱟ? ᱦᱮᱸ
ᱦᱚᱸ ᱠᱟᱹᱴᱤᱡ ᱱᱩᱠᱩ ᱡᱟᱦᱟᱸ ᱠᱚᱼᱼ ᱢᱟᱱᱮ ᱠᱟᱹᱴᱤᱡ ᱩᱢᱮᱨ ᱠᱚ ᱵᱟᱯᱞᱟᱜ ᱠᱟᱱ ᱛᱟᱵᱚ ᱱᱚᱣᱟ ᱫᱚ ᱠᱟᱨᱚᱱ ᱫᱚ ᱦᱩᱭᱩᱜ ᱠᱟᱱᱟ ᱠᱟᱹᱴᱤᱡ ᱜᱚᱼᱵᱟᱵᱟ ᱠᱟᱴᱤᱡ ᱥᱤᱠᱷᱱᱟᱹᱛ ᱨᱮᱭᱟᱜ ᱞᱟᱠᱛᱤᱼᱼ ᱞᱟᱠᱛᱤ ᱠᱟᱱ ᱛᱟᱵᱚᱱᱟ ᱦᱮᱸ ᱪᱮᱫᱟᱜ ᱢᱟᱥᱮ ᱟᱨ ᱱᱚᱣᱟ ᱥᱤᱠᱷᱱᱟᱹᱛ ᱫᱚ ᱦᱩᱭᱩᱜ ᱠᱟᱱᱟ ᱦᱮᱸᱼᱼ ᱱᱤᱡᱮᱨᱟᱜ ᱡᱟᱱᱟᱢ ᱟᱲᱟᱝ ᱛᱮ ᱢᱮᱱ ᱥᱤᱠᱷᱱᱟᱹᱛ ᱫᱚᱨᱠᱟᱨ ᱠᱟᱱᱟ᱾ ᱛᱚᱵᱮ ᱜᱮᱼᱼ ᱠᱟᱹᱴᱤᱡ ᱪᱮᱫᱟᱜ ᱢᱟᱥᱮ ᱩᱱᱤᱫ ᱫᱚ ᱮᱴᱟᱜ ᱯᱟᱹᱨᱥᱤ ᱫᱚ ᱵᱟᱵᱚᱱ ᱥᱤᱠᱷᱱᱟᱹᱛᱚᱜ ᱠᱟᱱᱟ ᱦᱮᱸᱼᱼ ᱢᱮᱱᱠᱷᱟᱱ ᱚᱱᱟ ᱮᱴᱟᱜ ᱯᱟᱹᱨᱥᱤ ᱛᱮ ᱥᱤᱠᱷᱱᱟᱹᱛ ᱨᱮᱭᱟᱜ ᱢᱮᱱ ᱠᱟᱨᱚᱱ ᱫᱚ ᱦᱩᱭᱩᱜ ᱠᱟᱱ ᱛᱟᱵᱚᱱᱟ ᱟᱨᱠᱤ ᱦᱮᱸ, ᱡᱮᱼᱼ ᱢᱟᱱᱮ ᱟᱵᱚᱣᱟᱜ ᱡᱟᱦᱟᱸ ᱟᱵᱚᱣᱟᱜ ᱡᱟᱦᱟᱸ ᱥᱟᱶᱛᱟ ᱨᱮᱭᱟᱜ ᱱᱤᱭᱚᱢ ᱚᱱᱟ ᱫᱚ ᱵᱟᱵᱚᱱ ᱩᱭᱦᱟᱹᱨ ᱮᱫᱟ ᱥᱮ ᱚᱱᱟᱼᱼ ᱵᱷᱟᱜᱤ ᱞᱮᱠᱟᱛᱮ ᱟᱨᱠᱤ ᱚᱱᱟ ᱥᱤᱠᱷᱱᱟᱹᱛ ᱫᱚ ᱵᱟᱵᱚᱱ ᱦᱟᱛᱟᱣ ᱫᱟᱲᱮᱭᱟᱜ ᱠᱟᱱᱟ᱾ ᱡᱟᱦᱟᱸᱭ ᱮᱴᱟᱜ ᱥᱤᱠᱷᱱᱟᱹᱛᱚᱜ ᱦᱮᱸ ᱦᱮᱸ ᱵᱟᱝ ᱮᱴᱟᱜ ᱯᱟᱹᱨᱥᱤ ᱛᱮ ᱱᱟ ᱥᱩᱫᱷᱩ ᱚᱱᱟ ᱮᱢᱱᱤ ᱵᱚᱱ ᱥᱤᱠᱷᱱᱟᱹᱛ, ᱛᱚᱜ ᱠᱟᱱᱟ ᱠᱟᱹᱢᱤ ᱞᱟᱜᱤᱫᱛᱮ ᱵᱟᱥ ᱢᱮᱱᱠᱷᱟᱱ ᱟᱨ ᱮᱴᱟᱜ ᱠᱤᱪᱷᱩ ᱫᱚ ᱵᱟᱵᱚᱱ ᱩᱭᱦᱟᱹᱨ ᱫᱟᱲᱮᱭᱟᱜ ᱠᱟᱱᱟ᱾ ᱢᱮᱱᱠᱷᱟᱭ ᱫᱚᱨᱠᱟᱨ ᱠᱟᱱᱟ ᱤᱧ ᱢᱮᱱᱫᱟ ᱚᱱᱟ ᱱᱤᱡᱮᱨᱟᱜ ᱯᱟᱹᱨᱥᱤ ᱥᱟᱶᱛᱮ ᱮᱴᱟᱜ ᱥᱤᱠᱷᱱᱟᱹᱛᱚᱜ ᱢᱮ ᱛᱟᱦᱚᱞᱮ ᱫᱚ ᱚᱱᱟ ᱫᱚ, ᱫᱚ ᱚᱥᱩᱵᱤᱫᱷᱟ ᱵᱟᱝ ᱠᱟᱱᱟ᱾ ᱟᱫᱚ ᱟᱵᱚ ᱫᱚ ᱥᱩᱫᱷᱩ ᱮᱴᱟᱜ ᱯᱟᱹᱨᱥᱤ ᱛᱮᱵᱚᱱ ᱥᱤᱠᱷᱱᱟᱹᱛᱚᱜ ᱠᱟᱱ ᱠᱷᱟᱹᱛᱤᱨ ᱛᱮ ᱟᱵᱚ ᱥᱟᱶᱛᱟ ᱨᱮᱭᱟᱜ ᱫᱚᱵᱚᱱ ᱦᱤᱲᱤᱧ ᱫᱟ ᱥᱮ ᱟᱵᱚᱣᱟᱜ, ᱞᱟᱭ ᱫᱟᱠᱪᱮᱫ ᱡᱟᱦᱟᱸ ᱡᱤᱱᱤᱥ ᱠᱟᱱ, ᱵᱟᱵᱚ ᱦᱤᱲᱤᱧ ᱫᱟ ᱦᱮᱸ ᱡᱮ ᱪᱮᱠᱟᱛᱮᱵᱚ ᱦᱤᱲᱤᱧᱟ ᱩᱱ, ᱩᱱᱠᱩ ᱫᱚ ᱢᱟᱵᱚᱱ ᱟᱯᱱᱟᱨ ᱫᱟ ᱮᱴᱟᱜ ᱮᱴᱟᱜ ᱯᱟᱹᱨᱥᱤ ᱩᱱᱠᱩ ᱮᱴᱟᱜ ᱞᱮᱠᱟ ᱵᱚᱱ ᱪᱟᱞᱟᱜ ᱠᱟᱱᱟ ᱢᱮᱱᱠᱷᱟᱱ ᱟᱵᱚ, ᱛᱟᱦᱚᱞᱮ ᱚᱸᱰᱮ ᱟᱵᱚ ᱚᱴᱳᱢᱮᱴᱤᱠ ᱟᱡ ᱛᱮᱜᱮ ᱦᱮᱜ ᱠᱚᱜ ᱛᱟᱵᱚᱱᱟ ᱡᱮ ᱟᱵᱚ ᱫᱚ ᱟᱨᱠᱤ ᱡᱮ, ᱤᱧᱤᱧ ᱥᱤᱠᱷᱱᱟᱹᱛ ᱠᱟᱱᱟ ᱛᱟᱞᱮ ᱤᱧᱨᱮᱱ ᱜᱤᱫᱽᱨᱟᱹᱭ ᱥᱤᱠᱷᱱᱟᱹᱛ ᱠᱚᱣᱟ ᱥᱤᱠᱷᱱᱟᱹᱛ ᱞᱮᱱᱷᱟᱟᱱ ᱩᱱᱤ ᱜᱚᱜᱚ ᱡᱩᱫᱤ ᱥᱤᱠᱷᱱᱟ. ᱛᱮ ᱛᱟᱦᱮᱱᱟ, ᱴᱷᱤᱠ ᱟᱡ ᱛᱮᱜᱮ, ᱟᱡᱨᱮᱱ ᱜᱤᱫᱽᱨᱟᱹ ᱦᱚᱸᱭ ᱥᱤᱠᱷᱱᱟᱹᱛᱚᱜᱼᱟ ᱟᱨ ᱩᱱᱤ ᱢᱟᱱᱮ ᱟᱡ ᱞᱮᱠᱟᱛᱮ ᱟᱨᱠᱤ ᱩᱱᱤ ᱩᱱᱤ ᱠᱟᱹᱴᱤᱜ ᱩᱢᱮᱨ ᱨᱮ ᱟᱨᱠᱤ ᱵᱟᱹᱦᱩᱭ ᱟᱹᱜᱩᱭᱮᱜ ᱠᱚᱣᱟ ᱥᱮ ᱵᱟᱯᱞᱟᱜ ᱠᱟᱱᱟ ᱚᱱᱟ ᱵᱟᱭ ᱠᱚᱨᱟᱣ ᱦᱚᱪᱚᱭᱟ ᱥᱮ ᱜᱚᱜᱚ ᱼᱜᱚ, ᱵᱟᱵᱟ ᱦᱚᱸᱠᱤᱱ ᱢᱮᱱᱟ ᱮᱠᱷᱚᱱᱚ ᱩᱢᱮᱨ ᱵᱟᱝ ᱦᱩᱭ ᱟᱠᱟᱱ ᱛᱟᱢᱟ ᱵᱟᱹᱵᱩ ᱮᱠᱷᱚᱱ ᱠᱷᱚᱭ ᱫᱚ, ᱵᱟᱵᱚᱱ ᱵᱟᱯᱞᱟ ᱦᱟᱛᱟᱲᱚᱜᱼᱟ ᱦᱮᱸ ᱩᱢᱮᱨ ᱫᱚ ᱠᱩᱞᱟᱹᱣ ᱞᱮᱱ ᱛᱟᱢ ᱠᱷᱟᱭ ᱫᱚᱵᱚᱱ ᱵᱟᱯᱞᱟᱜᱼᱟ᱾ ᱤᱱᱟᱹ ᱠᱚ ᱞᱟᱹᱭᱟ ᱪᱮᱫᱟᱜ ᱥᱮ ᱤᱧ,
ᱚᱱᱟ ᱢᱟ ᱥᱟᱹᱨᱤ ᱠᱟᱛᱷᱟ ᱜᱮ ᱜᱚᱝᱠᱮ ᱟᱹᱰᱤ ᱥᱟᱹᱨᱤ ᱠᱟᱛᱷᱟ ᱵᱤᱱ ᱢᱮᱱ ᱠᱮᱜᱼᱟ ᱦᱮᱸ ᱥᱮ᱾
ᱟᱹᱰᱤ ᱜᱟᱱ ᱯᱟᱹᱴᱷᱩᱣᱟᱹ ᱠᱚᱜᱮ ᱤᱧ ᱠᱚ ᱢᱮᱱ ᱵᱟᱲᱟ ᱟᱠᱟᱫᱤᱧᱟ ᱢᱮᱱ ᱡᱮ ᱟᱞᱮ ᱚᱲᱟᱜ, ᱚᱲᱟᱜ ᱨᱮᱱ ᱠᱚ ᱵᱟᱯᱞᱟᱭᱤᱫᱤᱧ ᱠᱟᱱᱟ ᱟᱫᱚᱧ ᱫᱟ ᱪᱮᱫᱟᱜ ᱪᱮᱫᱟᱜ ᱪᱚ ᱵᱟᱠᱚ ᱞᱟᱹᱭ ᱫᱟᱲᱮᱭᱟᱜᱼᱟ ᱚᱱᱟ ᱫᱚ᱾ ᱟᱫᱤᱱ ᱫᱚ ᱩᱢᱮᱨ ᱫᱚ ᱵᱟᱝ ᱦᱩᱭ ᱠᱟᱱ ᱛᱟᱢᱟ ᱦᱮ ᱟᱴᱷᱨᱚ ᱵᱚᱪᱷᱚᱨ ᱦᱩᱭ ᱠᱟᱱ ᱛᱟᱢ ᱟᱫᱚ ᱮᱱᱨᱮ ᱦᱚᱸ ᱠᱚ ᱵᱟᱯᱞᱟ ᱞᱮᱫᱼᱟ ᱟᱹᱰᱤ ᱡᱳᱨ ᱛᱮᱜᱮᱠᱚ ᱵᱟᱯᱞᱟ ᱫᱤᱧ᱾ ᱮᱱᱟ ᱡᱟᱶᱟᱭ ᱞᱮ ᱧᱮᱞᱮᱫ ᱠᱚᱣᱟ ᱠᱩᱲᱤ ᱜᱤᱫᱽᱨᱟᱹ ᱠᱷᱟᱱ ᱫᱚᱠᱚ ᱞᱟᱹᱭᱟ ᱠᱩᱲᱤ ᱜᱤᱫᱽᱨᱟᱹᱣᱟᱜ ᱵᱤᱥᱤ ᱜᱮ ᱠᱟᱛᱷᱟ ᱫᱚ ᱦᱮᱡᱹᱜ ᱟᱠᱟᱱᱟ ᱦᱮᱸ᱾ ᱠᱚᱲᱟ ᱜᱤᱫᱽᱨᱟᱹ ᱫᱚ ᱤᱱᱟᱹᱜ ᱩᱥᱟᱹᱨᱟ ᱫᱚ ᱵᱟᱝ᱾ ᱩᱱᱠᱩ ᱚᱱᱮ ᱡᱮ ᱵᱟᱯᱞᱟ ᱦᱚᱸ ᱵᱟᱝ ᱥᱟᱱᱟᱭᱤᱫᱤᱧ ᱠᱟᱱᱟ ᱚᱲᱟᱜ ᱨᱮᱱ ᱠᱚ ᱵᱟᱯᱞᱟᱭ ᱫᱤᱧ ᱠᱟᱱᱟ᱾ ᱟᱫᱚᱧ ᱫᱚ ᱠᱟᱹᱴᱤᱜ ᱜᱚᱼᱵᱟᱵᱟ ᱠᱚ ᱢᱮᱛᱟᱧ ᱠᱚ ᱟᱫᱚᱧ ᱠᱩᱞᱤ ᱠᱚᱣᱟ ᱜᱚᱼᱵᱟᱵᱟ ᱠᱤᱱ ᱯᱟᱲᱦᱟᱣ ᱜᱮᱛᱟᱢ ᱟᱫᱚ, ᱫᱚ ᱵᱟᱹᱠᱤᱱ ᱯᱟᱲᱦᱟᱣᱟ ᱟᱫᱚ ᱪᱮᱫᱟ ᱟᱫᱚ ᱵᱟᱹᱠᱤᱱ ᱯᱟᱲᱦᱟᱜ ᱚᱱᱟ ᱛᱮᱠᱤᱱ ᱢᱤᱛᱟᱹᱧ ᱠᱟᱱᱟ᱾ ᱟᱫᱚᱭ ᱢᱮᱛᱟᱭ ᱠᱟᱱᱟ ᱡᱮ ᱪᱮᱫᱟᱜ ᱠᱚ ᱢᱮᱛᱟᱢᱟ ᱟᱫᱚ ᱢᱮᱱᱫᱟ ᱦᱮᱸ ᱟᱨᱚ ᱟᱞᱮ ᱯᱟᱥᱮ ᱟᱹᱛᱩ ᱠᱚᱨᱮᱱ ᱤᱧᱠᱷᱚᱭ ᱠᱟᱹᱴᱤᱜ ᱠᱟᱹᱴᱤᱜ ᱠᱩᱲᱤ ᱠᱚᱠᱚ ᱡᱟᱶᱟᱭᱱᱟ ᱥᱮᱠᱚ ᱡᱟᱶᱟᱭ ᱠᱮᱫ ᱠᱚᱣᱟ ᱚᱱᱟ ᱠᱷᱟᱹ ᱛᱤᱨ ᱤᱧ ᱦᱚᱸᱠᱚ ᱡᱟᱶᱟᱭᱤᱫᱤᱧ ᱠᱟᱱᱟ ᱟᱫᱚᱜᱼᱱᱤᱭᱟᱹ ᱜᱮ ᱟᱫᱚ ᱢᱮᱱᱫᱟ, ᱩᱱᱠᱚᱨᱮᱱ ᱠᱚ ᱜᱚᱜᱚ ᱠᱚ ᱥᱤᱠᱷᱱᱟᱹᱛ ᱜᱮᱭᱟ ᱦᱮᱸ ᱡᱟᱦᱟᱸ ᱟᱫᱚ ᱢᱮᱱᱫᱟ ᱵᱟᱠᱚ ᱥᱤᱠᱷᱱᱟᱹᱛᱟ᱾ ᱛᱟᱦᱚᱞᱮ ᱫᱟᱹᱭᱱᱟᱹ ᱜᱮᱛᱚ ᱩᱭᱦᱟᱹᱨᱮᱜ ᱫᱚ,
ᱦᱳᱭ ᱦᱳᱭ ᱯᱷᱮᱰᱮᱫ ᱫᱚ ᱦᱩᱭᱩᱜ ᱠᱟᱱᱟ ᱜᱚᱼᱵᱟᱵᱟ ᱴᱷᱮᱱ ᱜᱮ ᱦᱮᱸᱥᱮ᱾ ᱜᱚ-ᱵᱟᱵᱟ ᱴᱷᱮᱱ ᱜᱮ ᱪᱮᱫᱞᱮᱠᱟ ᱠᱟᱛᱮᱫ ᱜᱤᱫᱽᱨᱟᱹ ᱵᱚᱱ ᱦᱟᱨᱟ ᱵᱩᱨᱩ ᱠᱚᱣᱟ ᱚᱱᱟ ᱫᱚ, ᱮᱠᱫᱚᱢ ᱯᱷᱮᱰᱮᱫ ᱫᱚ ᱦᱩᱭᱩᱜ ᱠᱟᱱᱟ ᱜᱚᱜᱚᱵᱟ, ᱴᱷᱮᱱ ᱜᱮ ᱩᱱᱠᱩ ᱴᱷᱮᱱ ᱜᱮ ᱢᱩᱞ ᱨᱮᱦᱮᱫ ᱫᱚ ᱦᱩᱸ ᱦᱩᱸ ᱟᱫᱚ, ᱜᱚ-ᱵᱟᱵᱟ ᱡᱩᱫᱤ ᱴᱷᱤᱠ ᱵᱟᱠᱚ ᱛᱟᱦᱮᱱ ᱠᱷᱟᱱ ᱟᱫᱚ ᱜᱤᱫᱽᱨᱟᱹ ᱫᱚᱠᱚ ᱚᱱᱠᱟᱜ ᱜᱮᱭᱟ ᱦᱮᱸᱥᱮ ᱛᱟᱲᱟᱢ ᱵᱮᱥᱤ ᱜᱮᱭᱟ ᱠᱚ᱾
ᱦᱮᱸ ᱚᱱᱟ ᱠᱟᱛᱷᱟ ᱠᱟᱱᱟ ᱩᱱᱤ ᱛᱚ ᱵᱟᱭ ᱵᱟᱲᱟᱭ ᱫᱟᱲᱮᱭᱟᱜ ᱠᱟᱱᱟ ᱪᱮᱫ ᱦᱚ ᱵᱟᱭ ᱩᱭᱦᱟᱹᱨ ᱫᱟᱲᱮᱭᱟᱜ ᱠᱟᱱᱟ᱾
ᱦᱩᱸ ᱦᱩᱸ ᱟᱡ ᱢᱟ ᱵᱟᱭ,
ᱟᱵ ᱱᱤᱭᱟᱹᱛᱟ ᱧᱚᱜ, ᱱᱤᱭᱚᱢ ᱞᱮᱠᱟᱛᱮᱫᱚ ᱟᱵᱚᱭ ᱦᱮᱸ ᱡᱮ ᱟᱴᱷᱨᱚ ᱵᱚᱪᱷᱚᱨ ᱛᱤᱱᱟᱹᱜ ᱫᱤᱱ ᱵᱟᱭ ᱠᱩᱞᱟᱹᱜᱼᱟ ᱤᱱᱟᱹᱜ ᱫᱤᱱ, ᱟᱢ ᱩᱱᱤ ᱜᱚ-ᱵᱟᱵᱟ ᱤᱭᱟᱹᱨᱮ ᱛᱟᱞᱟᱨᱮ ᱫᱚᱦᱚ ᱠᱟᱭ ᱢᱮ᱾
ᱛᱟᱞᱟᱨᱮ ᱫᱚᱦᱚᱭ ᱦᱩᱭᱩᱜ ᱛᱟᱢᱟ ᱦᱮᱸ,
ᱦᱮᱸ ᱵᱟᱱᱟ ᱦᱚᱲᱟᱜ ᱛᱟᱞᱟᱨᱮ ᱟᱢ ᱫᱚᱦᱚ ᱠᱟᱭᱢᱮ ᱪᱮᱜ ᱵᱟᱭ ᱪᱤᱠᱟᱹᱭ ᱫᱟ ᱪᱮᱫᱞᱮᱠᱟᱱᱟᱜ ᱵᱟᱭ ᱪᱟᱞᱟᱜ ᱠᱟᱱᱟ, ᱱᱟ, ᱡᱚᱛᱚ ᱥᱚᱢᱚᱭ ᱢᱤᱫ ᱦᱚᱲ ᱥᱚᱢᱚᱭ ᱮᱢ ᱠᱟᱛᱮᱜ ᱪᱟᱞᱟᱜ ᱦᱩᱭᱩᱜᱼᱟ᱾ ᱡᱩᱫᱤ ᱡᱟᱦᱟᱸ ᱛᱮᱭ ᱪᱟᱞᱟᱜ ᱠᱟᱱᱟ ᱦᱮᱸ ᱡᱮᱢᱚᱱ ᱡᱟᱦᱟᱱᱟᱜ ᱯᱚᱨᱤᱠᱷᱟ ᱮᱢᱚᱜ ᱮ ᱪᱟᱞᱟᱜ ᱠᱟᱱᱟ ᱛᱟᱦᱚᱞᱮ ᱚᱸᱰᱮ ᱫᱚ ᱜᱚᱲᱚ ᱞᱟᱜᱟᱣᱟᱭ ᱦᱩᱭᱩᱜᱼᱟ ᱾
ᱦᱳᱭ ᱾
ᱥᱮ ᱵᱤᱰᱟᱹᱣ ᱜᱮ ᱮᱢ ᱡᱟᱦᱟᱱᱟᱜ ᱨᱮᱭᱟᱜ ᱜᱮ ᱮᱱᱨᱮᱦᱚᱸ ᱢᱤᱫ ᱦᱚᱲ ᱪᱟᱞᱟᱣ ᱞᱮᱱᱠᱷᱟᱱ ᱜᱟᱱᱚᱜᱼᱟ, ᱛᱟᱦᱚᱞᱮ ᱫᱚ ᱩᱱᱤ ᱜᱤᱫᱽᱨᱟᱹ ᱴᱷᱤᱠ ᱩᱱᱤ ᱴᱷᱤᱠ ᱰᱟᱦᱟᱨᱮᱭ ᱛᱟᱦᱮᱱᱟ ᱟᱴᱷᱨᱚ ᱵᱚᱪᱷᱚᱨᱮ ᱠᱩᱞᱟᱹᱣ ᱞᱮᱱᱠᱷᱟᱱ ᱛᱟᱭᱚᱢ ᱛᱮᱫᱚ ᱟᱡᱛᱮᱭ ᱪᱟᱞᱟᱣ ᱫᱟᱲᱮᱭᱟᱜᱼᱟ ᱛᱚᱠᱷᱚᱱ ᱫᱚ ᱡᱚᱛᱷᱮᱥᱴᱚ ᱾
ᱦᱳᱭ ᱦᱳᱭ ᱴᱷᱤᱠ ᱜᱮᱭᱟ ᱡᱚᱦᱟᱨ ᱜᱮ ᱜᱚᱢᱠᱮ ᱱᱚᱝᱠ ᱜᱮ ᱚᱠᱛᱚ ᱠᱚ ᱦᱩᱭᱠᱟᱱ ᱛᱟᱞᱟᱝᱼᱟ ᱟᱫᱚ ᱱᱚᱝᱠᱟ ᱜᱮᱞᱟᱝ ᱨᱚᱯᱚᱲ ᱯᱚᱲᱟ ᱟᱨᱦᱚᱸ ᱯᱚᱨᱮ ᱛᱮᱞᱟᱝ ᱨᱚᱯᱚᱲᱟ ᱦᱮᱸᱥᱮ ᱾
ᱦᱮᱸ ᱵᱮᱥ ᱴᱷᱤᱠ ᱜᱮᱭᱟ ᱾
ᱡᱚᱦᱟᱨ ᱾
ᱦᱮᱸ ᱡᱚᱦᱟᱨ ᱜᱮ ᱾